ᱦᱮᱞᱳ ᱦᱮᱸ ᱡᱚᱦᱟᱨ ᱜᱮ ᱪᱮᱢ ᱪᱤᱠᱟᱹᱭᱟ ᱦᱮᱸ ᱟᱸᱡᱚᱢᱚᱜ ᱠᱟᱱᱟ
ᱦᱮᱸ ᱦᱚᱸ ᱡᱚᱦᱟᱨ ᱜᱮ ᱡᱚᱦᱟᱨ ᱜᱮ
ᱦᱮᱸ ᱫᱟᱠᱟ ᱫᱚᱢ ᱡᱚᱢ ᱠᱮᱫᱟᱜ-ᱟ
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ
ᱚ ᱦᱮᱸ ᱛᱚ
ᱦᱮᱸ ᱛᱮᱦᱮᱧ ᱫᱚᱞᱮ ᱩᱛᱩ ᱞᱮᱫᱟ ᱱᱤᱛᱚᱜ ᱫᱚ ᱦᱚᱦᱚ ᱤᱭᱟᱹ ᱞᱮ ᱯᱩᱨᱟᱹᱭ ᱟᱲᱟᱜ ᱟᱨ ᱠᱚᱸᱰᱦᱟ
ᱚ ᱟᱱᱮ ᱛᱚ ᱵᱷᱟᱜᱤ ᱜᱮ
ᱦᱮᱸ
ᱚ
ᱦᱮᱸ ᱛᱟᱦᱚᱞᱮ ᱞᱟᱹᱭ ᱢᱮ ᱪᱮᱫ ᱤᱫᱤ ᱠᱟᱛᱮ ᱞᱟᱝ ᱜᱟᱞᱢᱟᱨᱟᱣᱟ
ᱦᱮᱸ ᱯᱟᱴᱟᱵᱤᱸᱫᱟᱹ ᱥᱤᱞᱫᱟᱹ ᱯᱟᱛᱟᱱ ᱪᱟᱞᱟᱣ ᱠᱟᱱᱟ ᱥᱮ
ᱦᱮᱸ ᱪᱟᱞᱟᱣ ᱦᱩᱭ ᱞᱮᱱᱟ ᱱᱤᱭᱟᱹ ᱞᱟᱦᱟ ᱵᱟᱨ ᱜᱮ
ᱮ ᱪᱮᱫᱠᱟ ᱠᱚ ᱦᱚᱲᱚᱜ-ᱟ? ᱯᱚ ᱯᱚᱨᱚᱵᱽ ᱯᱚᱨᱚᱵᱽ ᱫᱚ ᱵᱟᱨᱥᱤᱧ ᱦᱩᱭᱩᱜ-ᱟ ᱛᱚ
ᱦᱮᱸ ᱯᱟᱴᱟᱵᱤᱸᱫᱟᱹ ᱫᱚ ᱯᱟᱴᱟᱵᱤᱫᱟᱹ ᱫᱚ ᱵᱟᱨ ᱫᱤᱱ ᱫᱚ ᱵᱟᱝ ᱦᱩᱭᱩᱜ-ᱟ ᱢᱤᱫ ᱫᱤᱱ ᱜᱮ
ᱵᱟᱨᱥᱤᱧ ᱵᱟᱨᱥᱤᱧ ᱜᱮᱛᱚ ᱢᱤᱫ ᱫᱤᱱ ᱫᱚᱠᱚ ᱯᱩᱡᱟᱹᱭᱟ ᱟᱨ ᱫᱚᱥᱟᱨ ᱦᱤᱞᱳᱜ ᱫᱚ ᱢᱟᱱᱮ, ᱢᱤᱫ ᱥᱤᱧ ᱯᱟᱛᱟ ᱟᱨ ᱧᱤᱫᱟᱹ ᱯᱟᱛᱟ,
ᱦᱮᱸ ᱦᱮᱸ ᱦᱮᱸ ᱴᱷᱤᱠ ᱴᱷᱤᱠ ᱴᱷᱤᱠ ᱟᱞᱤᱧ ᱚᱱᱟ ᱜᱮᱞᱤᱧ ᱦᱤᱲᱤᱧ ᱞᱮᱫᱟ ᱦᱮᱸ ᱴᱷᱤᱠ ᱴᱷᱤᱠ,
ᱥᱤᱧ ᱯᱟᱛᱟ ᱦᱤᱞᱳᱜ ᱫᱚ ᱵᱚᱸᱜᱟ ᱵᱩᱨᱩ ᱦᱩᱭᱩᱜᱼᱟ ᱟᱨ ᱧᱤᱫᱟᱹ ᱯᱟᱛᱟ ᱦᱤᱞᱳᱜ ᱫᱚ, ᱜᱟᱭᱟᱱ ᱦᱩᱭᱩᱜᱼᱟ ᱢᱤᱫ ᱫᱷᱟᱣ ᱟᱫᱚ ᱩᱱ ᱦᱤᱞᱳᱜ ᱜᱮ ᱪᱟᱵᱟᱜᱼᱟ,
ᱦᱮᱸ ᱦᱮᱸ ᱦᱮᱸ ᱴᱷᱤᱠ ᱴᱷᱤᱠ,
ᱦᱩᱸ ᱟᱨ ᱯᱩᱭᱞᱳ ᱦᱤᱞᱳᱜ ᱫᱚ ᱵᱚᱸᱜᱟ ᱵᱩᱨᱩᱭᱟᱠᱚ ᱟᱨ, ᱫᱚᱠᱟᱱ ᱯᱟᱛᱤ ᱢᱟ ᱡᱷᱚᱛᱚ ᱜᱮᱠᱚ ᱟᱹᱜᱩᱭᱟ ᱱᱚᱣᱟ ᱥᱚᱱᱟ ᱨᱩᱯᱟᱹ ᱠᱚᱦᱚᱸ ᱟᱨ ᱱᱚᱣᱟ, ᱵᱷᱤᱱᱴᱤ ᱠᱟᱹᱴᱟᱹᱨ ᱛᱟᱢ ᱛᱟᱯᱚᱨᱮ ᱞᱩᱜᱽᱲᱤ ᱞᱟᱯᱚᱜ ᱠᱚᱦᱚᱸ ᱱᱚᱣᱟ ᱯᱟᱹᱧᱪᱤ ᱞᱩᱜᱽᱲᱤᱡ ᱠᱚ ᱛᱟᱯᱚᱨᱮ ᱛᱤᱨᱭᱳ, ᱦᱮᱸ ᱛᱤᱨᱤᱭᱳ ᱵᱟᱱᱟᱢ, ᱛᱩᱢᱫᱟᱜ ᱴᱟᱢᱟᱠ ᱟᱵᱚ ᱥᱟᱱᱛᱟᱲᱟᱜ ᱢᱟᱱᱮ ᱥᱮᱨᱣᱟ ᱠᱚ, ᱢᱟᱱᱮ ᱛᱤᱱᱟᱹᱜ ᱜᱟᱱ ᱦᱮᱱᱟᱜᱼᱟ ᱛᱩᱢᱫᱟᱜ ᱴᱟᱢᱟᱠ ᱨᱮᱜᱽᱲᱟ ᱡᱷᱚᱛᱚ ᱜᱮᱠᱚ ᱟᱹᱜᱩᱭᱟ ᱠᱚ
ᱦᱩᱸ ᱦᱩᱸ ᱦᱩᱸ
ᱦᱩᱸ ᱟᱨ ᱤᱭᱟᱹ ᱥᱤᱧ ᱥᱤᱧ ᱯᱟᱛᱟ ᱦᱤᱞᱳᱜ ᱫᱚ, ᱤᱭᱟᱹ ᱯᱟᱛᱟ ᱮᱱᱮᱡ ᱠᱚ, ᱪᱟᱞᱟᱜᱼᱟ ᱦᱩᱭ ᱟᱛᱚ ᱯᱚᱨᱚᱵᱽ ᱮᱱᱮᱡ ᱠᱚ,
ᱦᱮᱸ ᱦᱮᱸ ᱦᱮᱸ ᱯᱚᱨᱚᱵᱽ ᱮᱱᱮᱡ ᱦᱩᱭᱩᱜᱼᱟ ᱦᱮᱸ ᱴᱷᱤᱠ ᱟᱨ ᱚᱸᱰᱮ ᱫᱚ ᱚᱠᱟ ᱚᱠᱟ ᱡᱟᱭᱜᱟ ᱨᱮᱱ ᱦᱚᱲ ᱠᱚ ᱦᱤᱡᱩᱜ ᱜᱮᱭᱟ ᱟᱹᱵᱤᱱ ᱛᱤᱱᱟᱹᱜ ᱵᱤᱱ ᱵᱟᱲᱟᱭᱟ,
ᱥᱟᱺᱜᱤᱧ ᱥᱟᱺᱜᱤᱧ ᱦᱟᱱᱮ ᱵᱚᱨᱫᱷᱚᱢᱟᱱ ᱱᱚᱛᱮ ᱯᱩᱨᱩᱞᱤᱭᱟᱹ ᱡᱷᱟᱲᱠᱷᱚᱱ ᱚᱱᱛᱮ ᱠᱷᱚᱱ ᱦᱚᱸᱠᱚ ᱦᱤᱡᱩᱜ ᱜᱮᱭᱟ ᱵᱟᱸᱠᱩᱲᱟ, ᱢᱟᱱᱮ ᱟᱹᱰᱤ ᱥᱟᱺᱜᱤᱧ ᱥᱟᱺᱜᱤᱧ ᱦᱚᱸ ᱦᱚᱲ ᱠᱚ ᱦᱤᱡᱩᱜ ᱜᱮᱭᱟ ᱟᱨ ᱥᱟᱺᱜᱤᱧ ᱥᱟᱜᱤᱧ, ᱠᱷᱚᱱᱟᱜ ᱜᱮ ᱫᱚᱠᱟᱱ ᱠᱚᱦᱚᱸ ᱠᱚ ᱟᱹᱜᱩᱭ ᱜᱮᱭᱟ,
ᱦᱮᱸ ᱦᱮᱸ ᱦᱮᱸ ᱮᱠᱫᱚᱢ ᱟᱞᱤᱧ ᱟᱞᱤᱧ ᱡᱟᱦᱟᱸ
ᱟᱨ ᱱᱚᱣᱟ ᱫᱚ ᱪᱮᱫ ᱠᱚ ᱞᱟᱹᱭᱟ ᱫᱩᱨᱜᱟᱹ ᱯᱩᱡᱟᱹ ᱯᱚᱨ ᱦᱩᱭᱩᱜᱼᱟ ᱢᱟᱱᱮ ᱟᱥᱤᱱ ᱵᱚᱸᱜᱟ,
ᱦᱮᱸ ᱯᱚᱧᱪᱚᱢᱤ ᱦᱤᱞᱳᱜ ᱥᱮ ᱪᱮᱫ,
ᱫᱟᱸᱥᱟᱭ ᱵᱚᱸᱜᱟ ᱯᱚᱧᱪᱚᱢᱤ ᱦᱤᱞᱳᱜ ᱫᱚ ᱵᱟᱝ ᱫᱩᱨᱜᱟᱹ ᱯᱩᱡᱟᱹ ᱥᱢᱚᱭ ᱯᱚᱧᱪᱚᱢᱤ ᱛᱚ ᱤᱭᱟᱹ ᱥᱚᱨᱚᱥᱚᱛᱤ ᱯᱩᱡᱟᱹ ᱠᱟᱱᱟ ᱦᱮᱥᱮ ᱦᱮᱸ, ᱫᱩᱨᱜᱟᱹ ᱯᱩᱡᱟᱹ ᱥᱚᱢᱚᱭ ᱫᱟᱸᱥᱟᱭ ᱵᱚᱸᱜᱟ,
ᱦᱮᱸ ᱦᱮᱸ ᱦᱮᱸ
ᱦᱩᱸ ᱦᱩᱸ
ᱦᱮᱸ ᱛᱚ ᱛᱤᱱ ᱵᱟᱨ ᱵᱤᱱ ᱪᱟᱞᱟᱣ ᱦᱮᱡ ᱠᱟᱱᱟ ᱛᱟᱦᱚᱞᱮ,
ᱪᱟᱞᱟᱣ ᱠᱟᱱᱟᱞᱤᱧ ᱵᱟᱨ ᱫᱷᱟᱣ ᱫᱚ,
ᱚ ᱟᱹᱞᱤᱧ ᱫᱚ ᱟᱹᱞᱤᱧ ᱫᱚ ᱢᱤᱫ ᱫᱷᱟᱣ ᱞᱤᱧ ᱪᱟᱞᱟᱣ ᱞᱮᱱᱟ ᱛᱚ,
ᱚ ᱟᱨ ᱵᱟᱥ ᱠᱚᱛᱮ ᱢᱟᱱᱮ ᱟᱨ, ᱤᱭᱟᱹ ᱪᱷᱩᱴᱟ. ᱣ ᱢᱟᱱᱮ ᱢᱟᱨᱳᱛᱤ ᱠᱚᱛᱮ, ᱪᱟᱞᱟᱜ ᱜᱮᱭᱟ ᱠᱚ ᱫᱚᱢᱮ ᱦᱚᱲ ᱯᱨᱚᱪᱩᱨ ᱢᱟᱱᱮ ᱵᱟᱥ ᱟᱹᱰᱤ ᱟᱢᱫᱟ ᱵᱚᱞᱚᱱᱟ,
ᱦᱚᱸ ᱦᱚᱸ ᱦᱚᱸ,
ᱢᱤᱫ ᱥᱟᱭᱴᱤ ᱜᱟᱱ ᱦᱩᱭᱩᱜᱼᱟ, ᱦᱩᱸ ᱟᱹᱰᱤ ᱥᱟᱺᱜᱤᱧ ᱥᱟᱺᱜᱤᱧ, ᱦᱚᱸ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱛᱚ,
ᱦᱮᱸ
ᱦᱩᱸᱜ-ᱩ ᱟᱨ ᱫᱚᱠᱟᱱ ᱠᱚᱦᱚᱸ ᱢᱟᱱᱮ ᱚᱱᱟ ᱯᱟᱛᱟ ᱵᱤᱸᱫᱷᱟᱹ ᱴᱟᱺᱰᱤ ᱜᱚᱴᱟ ᱯᱮᱨᱮᱡ ᱯᱮᱨᱮᱡ ᱠᱚᱜᱼᱟ ᱦᱚᱨ ᱟᱨ ᱦᱚᱲ ᱦᱚᱸ ᱮᱠᱮᱱ ᱢᱟᱱᱮ ᱵᱚᱦᱚᱜ ᱜᱮᱢ ᱧᱮᱞᱧᱟᱢ ᱛᱟᱠᱚᱣᱟ ᱫᱚᱢᱮ ᱦᱚᱲ ᱫᱚᱢᱮ᱾
ᱦᱮᱸ
ᱦᱚᱲ ᱫᱚ ᱦᱟᱸᱜ ᱵᱷᱟᱜᱮ ᱜᱮᱠᱚ ᱦᱚᱲᱚᱜ ᱜᱮᱭᱟ
ᱦᱮᱸ ᱟᱨ ᱢᱟᱱᱮ ᱡᱷᱚᱛᱚᱱᱟᱜ ᱜᱮ ᱧᱟᱢᱚᱜ ᱜᱮᱭᱟ ᱫᱚᱠᱟᱱ ᱠᱚ ᱢᱟᱱᱮ ᱤᱭᱟ. ᱫᱟᱠᱟ ᱠᱚᱦᱚᱸ ᱢᱟᱱᱮ ᱦᱚᱴᱮᱞ ᱠᱳᱠᱳ ᱵᱟᱹᱭᱥᱟᱹᱣᱟ
ᱦᱮᱸ
ᱟᱨ ᱚᱱᱮ ᱡᱤᱞ ᱯᱤᱴᱷᱟᱹ ᱠᱚᱦᱚᱸ ᱧᱟᱢᱚᱜᱼᱟ ᱦᱚᱸ ᱡᱷᱚᱛᱚ ᱡᱤᱞ ᱯᱤᱴᱷᱟᱹ ᱜᱮ ᱢᱟᱱᱮ ᱥᱩᱠᱨᱤ ᱡᱤᱞ ᱯᱤᱴᱷᱟᱹ ᱥᱤᱢ ᱡᱤᱞ ᱯᱤᱴᱷᱟᱹ ᱡᱷᱚᱛᱚ ᱜᱮ ᱦᱮᱸ
ᱛᱟᱦᱞᱮ ᱦᱮᱡ ᱵᱟᱲᱟ ᱠᱟᱫᱟ ᱵᱤᱱ ᱥᱮ ᱵᱟᱝ
ᱪᱮᱫ
ᱮᱱᱮᱡ ᱵᱟᱲᱟ ᱮᱱᱮᱡ ᱮᱱᱮᱡ
ᱮᱱᱮᱡ ᱫᱚ ᱢᱟᱱᱮ ᱯᱟᱴᱟ ᱵᱤᱸᱫᱷᱟᱹ ᱴᱟᱺᱰᱤ ᱨᱮ ᱫᱚ ᱵᱟᱞᱤᱧ ᱮᱱᱮᱡ ᱤᱠᱷᱟᱹᱱ ᱛᱟᱦᱮᱜ ᱠᱷᱟᱡ ᱢᱟᱱᱮ ᱧᱮᱞ ᱜᱮᱞᱤᱧ ᱧᱮᱞ ᱟᱠᱟᱜ ᱠᱚᱣᱟ
ᱟᱸᱻ
ᱟᱵᱤᱱ ᱵᱤᱱ ᱪᱟᱦᱟᱞ ᱮᱱᱮᱡ ᱠᱟᱛᱷᱟ ᱜᱮ ᱪᱮ ᱪᱮᱫ
ᱦᱮᱸ ᱮᱱᱮᱡ ᱠᱚᱫᱚ ᱦᱩᱭ ᱟᱠᱟᱱᱟ ᱮᱱᱮᱡ ᱦᱩᱭ ᱟᱠᱟᱱᱟ ᱫᱚᱢᱮᱞ ᱫᱚᱢᱮᱞ ᱦᱚᱲ ᱛᱳ ᱚᱸᱰᱮ ᱦᱟᱸᱜ ᱥᱟᱵ ᱨᱮᱱᱟᱜ ᱡᱟᱭᱜᱟ ᱦᱚᱸ ᱵᱟᱭ ᱧᱟᱢ ᱜᱟᱱᱚᱜᱼᱟ ᱥᱮ ᱚᱱᱮ ᱟᱹᱰᱤ ᱦᱚᱲ ᱯᱩᱛᱩᱨ ᱦᱚᱲ ᱛᱚ ᱟᱹᱵᱤᱱ ᱦᱚᱸ ᱵᱤᱱ ᱧᱮᱞ ᱟᱠᱟᱜ ᱜᱮᱭᱟ ᱦᱮᱸ ᱨᱟᱹᱥᱠᱟᱹ ᱦᱚᱸ ᱵᱩᱡᱩᱜᱼᱟ ᱟᱹᱰᱤ ᱩᱱᱟᱹᱜ ᱦᱚᱲ ᱥᱟᱶ ᱩᱱᱟᱹᱜ ᱦᱚᱲ ᱛᱟᱞᱟ ᱨᱮ ᱟᱨ ᱮᱱᱮᱡ ᱟᱵᱚᱱ ᱢᱤᱫ ᱥᱟᱶᱛᱮ᱾
ᱦᱮᱸ ᱦᱮᱸ ᱟᱨ ᱩᱱᱟᱹᱜ ᱦᱚᱲ ᱠᱚ ᱮᱱᱮᱡᱼᱟ ᱥᱮ ᱟᱨ ᱚᱱᱟ ᱢᱟᱱᱮ ᱥᱟᱰᱮ ᱛᱩᱢᱫᱟᱜ ᱴᱟᱢᱟᱠ ᱨᱮᱱᱟᱜ ᱥᱟᱰᱮ ᱛᱮᱜᱮ ᱞᱩᱦᱩᱠ ᱥᱟᱱᱟ ᱢᱮᱭᱟ᱾ ᱢᱟᱱᱮ ᱨᱟᱹᱥᱠᱟᱹ ᱡᱟᱦᱟᱸ ᱨᱟᱹᱥᱠᱟᱹ ᱥᱮ ᱟᱨ ᱡᱟᱦᱟᱸᱭ ᱡᱟᱦᱟᱸᱭ ᱨᱩᱥᱤᱠᱟ ᱧᱚᱜ ᱦᱚᱲ ᱥᱮ ᱢᱟᱱᱮ ᱩᱱᱤ ᱫᱚ ᱚᱱᱟ ᱢᱟᱱᱮ ᱥᱟ ᱰᱮ ᱟᱸᱡᱚᱢ ᱛᱮᱜᱮ ᱢᱟᱱᱮ ᱩᱱᱤ ᱫᱚ ᱢᱟᱱᱮ ᱱᱚᱝᱠᱟ ᱢᱚᱱᱮ ᱠᱚ ᱢᱟᱱᱮ ᱨᱟᱹᱥᱠᱟᱹ ᱛᱮ ᱪᱮᱦᱮᱞ ᱪᱮᱯᱮᱞᱚᱜ ᱛᱟᱭᱟ ᱥᱮ ᱢᱟᱱᱮ ᱩᱱᱤ ᱫᱚ ᱮᱱᱮᱡ ᱜᱮ ᱥᱟᱱᱟᱭᱭᱟᱸ ᱪᱮᱜᱠᱳᱭᱤᱧ ᱞᱟ. ᱭ- ᱟ
ᱦᱮᱸ ᱦᱮᱸ ᱮᱠᱫᱚᱢ ᱮᱠᱫᱚᱢ ᱴᱷᱤᱠ ᱠᱟᱛᱷᱟ ᱵᱮᱱ ᱞᱟᱹᱭ ᱠᱟᱫᱟ ᱟᱨ ᱱᱚᱝᱠᱟ ᱪᱟᱞᱟᱣ ᱢᱟᱱᱮ ᱟᱹᱰᱤ ᱨᱟᱹᱥᱠᱟᱹ ᱢᱟᱱᱮ ᱚᱸᱰᱮ ᱫᱚ ᱦᱚᱲ ᱡᱟᱦᱟᱸᱭ ᱵᱟᱭ ᱪᱟᱞᱟᱜᱼᱟ ᱩᱱᱤ ᱫᱚ ᱞᱟᱹᱭ ᱛᱮᱦᱚᱸ ᱵᱟᱢ ᱵᱩᱡᱷᱟᱹᱣ ᱦᱚᱪᱚ ᱫᱟᱲᱮᱭᱟᱭᱟ ᱩᱱᱟᱹᱜ ᱨᱟᱹᱥᱠᱟᱹ ᱧᱟᱢᱚᱜᱼᱟ ᱟᱨ ᱦᱚᱲ ᱦᱚᱸ ᱟᱭᱢᱟ ᱟᱭᱢᱟ ᱥᱟᱺᱜᱤᱧ ᱥᱟᱺᱜᱤᱧ ᱨᱤᱱ ᱠᱚ ᱦᱤᱡᱩᱜᱼᱟ ᱛᱚ ᱟᱫᱚ ᱤᱱᱟᱹ ᱦᱚᱞᱤᱧ ᱵᱟᱲᱟᱭᱟ ᱡᱮ ᱡᱷᱟᱨ ᱠᱷᱚᱸᱰ ᱩᱰᱤᱥᱟ ᱵᱤᱦᱟᱨ ᱮᱰ ᱵᱤᱦᱟᱨ ᱫᱚ ᱵᱟᱝ ᱡᱷᱟᱨᱠᱷᱚᱸᱰ ᱩᱰᱤᱥᱟ᱾ ᱟᱨ ᱱᱚᱛᱮ ᱡᱷᱟᱲᱜᱨᱟᱢ ᱡᱷᱟᱲᱜᱨᱟᱢ ᱵᱟᱠᱩᱲᱟ ᱯᱩᱨᱩᱞᱤᱭᱟᱹ ᱦᱮᱸ ᱚᱸᱰᱮ ᱥᱟᱺᱜᱤᱧ ᱥᱟᱺᱜᱤᱧ ᱨᱤᱱ ᱠᱚ ᱦᱤᱡᱩᱜᱼᱟ ᱡᱟᱦᱟᱸᱭ ᱠᱚᱫᱚ ᱥᱟᱺᱜᱤᱧ ᱥᱟᱺᱜᱤᱧ ᱨᱮᱱ
ᱦᱩᱸ
ᱢᱮᱱᱟᱜ ᱠᱚᱣᱟ ᱦᱟᱱᱛᱮ ᱩᱰᱤᱥᱟ ᱠᱚᱨᱮᱱ ᱩᱱᱠᱩ ᱫᱚ ᱮᱸ ᱯᱩᱭᱞᱩ ᱫᱤᱱ ᱦᱤᱞᱚᱜ ᱜᱮᱠᱚ ᱦᱤᱡᱩᱜᱼᱟ ᱯᱩᱭᱞᱩ ᱫᱤᱱ ᱦᱤᱞᱚᱜ ᱮᱸ ᱥᱮᱛ ᱢᱟᱱᱮ ᱫᱚᱥᱟᱨ ᱫᱤᱱ ᱦᱤᱞᱚᱜ ᱵᱷᱚᱨ ᱵᱷᱚᱨ ᱛᱮᱜᱮ ᱠᱚ ᱵᱚᱞᱚᱱᱟ᱾ ᱜᱟᱰᱤ ᱫᱚ ᱚᱸᱰᱮ ᱞᱟᱝ ᱜᱚᱰᱟ ᱨᱮᱜᱮ ᱛᱟᱦᱮᱱᱟ ᱚᱸᱰᱮ ᱦᱮᱡ ᱠᱟᱛᱮᱜ ᱠᱚ ᱡᱚᱢ ᱧᱩᱭᱟ᱾ ᱟᱨ ᱯᱟᱛᱟ ᱮᱱᱮᱡ ᱛᱳ ᱦᱟᱸᱜ ᱮᱜᱟᱨᱴᱟ ᱵᱟᱨᱚᱴᱟ ᱪᱷᱟᱲᱟ ᱵᱟᱝ ᱦᱩᱭᱩᱜᱼᱟ? ᱩᱸ ᱛᱟᱦᱞᱮ ᱡᱤᱞ ᱯᱤᱴᱷᱟᱹ ᱠᱚᱵᱮᱱ ᱡᱚᱢ ᱟᱠᱟᱫᱟ ᱥᱮ ᱵᱟᱝ?
ᱦᱮᱸ ᱡᱚᱢ ᱟᱠᱟᱜ ᱜᱮᱭᱟᱞᱤᱧ᱾
ᱚᱸ ᱦᱚᱭ ᱡᱤᱞ ᱯᱤᱴᱷᱟᱹ ᱦᱩᱧ ᱡᱚᱢᱼᱼ ᱫᱟᱬᱟ ᱞᱮᱠᱟᱱ ᱡᱟᱜᱟ ᱫᱚ ᱢᱤᱫᱴᱟᱝ ᱵᱷᱟᱜᱤ ᱡᱟᱭᱜᱟ ᱠᱟᱱᱟ᱾ ᱪᱮᱫᱟᱜ ᱥᱮᱼᱼ ᱟᱹᱰᱤ ᱦᱚᱲ ᱥᱟᱢᱟᱝ ᱨᱮ ᱱᱚᱸᱰᱮ ᱮᱱᱮᱡᱟᱢ ᱥᱮᱨᱮᱧᱟᱢ ᱦᱮᱸ ᱨᱟᱹᱥᱠᱟᱹᱭᱟᱢ᱾ ᱢᱤᱫ ᱥᱟᱶᱛᱮ ᱢᱤᱫᱴᱟᱝ ᱵᱷᱟᱹᱜᱤ ᱜᱮ ᱵᱩᱡᱷᱟᱹᱜᱼᱟ᱾
ᱦᱩᱸ ᱢᱤᱫᱴᱮᱱ ᱨᱟᱹᱥᱠᱟᱹ ᱟᱨ ᱢᱟᱱᱮ ᱩᱱᱟᱹᱜᱼᱼ ᱢᱟᱱᱮ ᱫᱚᱢᱮᱞ ᱫᱚᱢᱮᱞ ᱦᱚᱲ ᱫᱚ ᱩᱱᱟᱹᱜ ᱜᱟᱱ ᱦᱚᱲ᱾ ᱢᱟᱱᱮ ᱦᱚᱲ ᱜᱮ ᱵᱟᱠᱚ ᱥᱟᱦᱚᱵ ᱟ ᱚᱱᱟ ᱤᱭᱟᱹ ᱯᱟᱛᱟ ᱴᱟᱺᱰᱤ ᱛᱮ ᱟᱨᱠᱤ᱾
ᱦᱮᱸ ᱦᱮᱸ ᱛᱟᱦᱞᱮ ᱱᱚᱣᱟ ᱱᱚᱣᱟ ᱫᱷᱟᱨᱮ ᱨᱮᱫᱚ ᱞᱟᱹᱭ ᱜᱟᱱᱚᱜᱼᱟᱼᱼ ᱚᱱᱟ ᱯᱚᱨᱚᱵᱽ ᱠᱷᱟᱹᱛᱤᱨ ᱛᱮ ᱟᱵᱚᱣᱟᱜ ᱟᱭᱢᱟ ᱞᱮᱠᱟᱱ ᱡᱤᱱᱤᱥ ᱮᱸᱼᱼ ᱮᱸ ᱢᱟᱱᱮ ᱠᱤᱨᱤᱧ ᱟᱹᱠᱷᱨᱤᱧ ᱥᱟᱶᱛᱮᱼᱼ ᱡᱟᱦᱟᱸᱭ ᱠᱚᱫᱚ ᱠᱚ ᱟᱹᱨᱤᱧ ᱟ ᱦᱟᱛᱟᱣ ᱟᱠᱚ ᱚᱱᱟ᱾ ᱠᱚ ᱡᱟᱦᱟᱸ ᱡᱤᱱᱤᱥ ᱮᱴᱟᱜ ᱵᱳᱭ ᱫᱚᱠᱟᱱ ᱠᱚᱨᱮ ᱵᱟᱢ ᱧᱟᱢᱟ᱾ ᱟᱹᱰᱤ ᱥᱟᱺᱜᱤᱧ ᱥᱟᱺᱜᱤᱧ ᱨᱮ ᱵᱳᱭ ᱫᱚᱠᱟᱱ ᱠᱚ ᱢᱮᱱᱟᱜᱼᱟ ᱛᱚ ᱚᱸ ᱡᱚᱛᱚᱼᱼ ᱠᱤᱪᱷᱩᱠ ᱵᱳᱭ ᱫᱚᱠᱟᱱ ᱥᱟᱶᱛᱮ, ᱮᱸ ᱮᱴᱟᱜ ᱡᱟᱦᱟᱸ ᱛᱩᱢᱫᱟᱜ ᱴᱟᱢᱟᱠ ᱥᱟᱶᱛᱮᱼᱼ ᱠᱤᱪᱨᱤᱡ ᱠᱚ ᱡᱟᱢᱟ ᱠᱚ ᱞᱩᱜᱽᱲᱤ ᱠᱚ ᱥᱟᱱᱟᱢ ᱜᱮᱢ ᱧᱟᱢᱟ ᱥᱮ ᱟᱨᱼᱼ ᱟᱨᱚ ᱦᱟᱱᱮ ᱟᱭᱢᱟ ᱜᱟᱱ ᱵᱚᱨᱥᱟ ᱫᱤᱱ ᱥᱮ ᱱᱚᱜᱼᱚᱭᱼᱼ ᱟᱥᱟᱲ ᱵᱚᱸᱜᱟ ᱞᱟᱹᱜᱤᱜ ᱜᱷᱩᱸᱜᱩ ᱠᱚ ᱴᱩᱯᱤ ᱠᱚ᱾ ᱟᱭᱢᱟ ᱠᱤᱪᱷᱩ ᱧᱟᱢᱚᱜᱼᱟ ᱛᱚᱼᱼ ᱢᱟᱱᱮ ᱟᱹᱰᱤ ᱱᱟᱯᱟᱭ, ᱟᱹᱰᱤ ᱱᱟᱯᱟᱭ ᱱᱚᱸᱰᱮ ᱟᱢ ᱪᱟᱞᱟᱣ ᱞᱮᱠᱷᱟᱱ ᱜᱮ, ᱦᱟᱱᱟ ᱱᱷᱟᱣᱟᱢᱼᱼ ᱠᱤᱨᱤᱧ ᱟᱹᱜᱩ ᱫᱟᱲᱮᱭᱟᱜ ᱟᱢ ᱦᱮᱸᱥᱮ ᱟᱨ ᱚᱱᱟ ᱨᱟᱹᱥᱠᱟᱹ ᱦᱚᱢ ᱫᱟᱲᱮᱭᱟᱜᱼᱟ᱾
ᱦᱮᱸ ᱦᱮᱸ ᱢᱟᱱᱮ ᱡᱷᱚᱛᱚ ᱞᱮᱠᱟᱱ ᱡᱤᱱᱤᱥ ᱜᱮᱠᱚ ᱟᱹᱜᱩᱭᱟ? ᱢᱟᱱᱮ ᱪᱮᱫ ᱦᱚᱸ ᱵᱟᱹᱠᱤ ᱵᱟᱝ ᱛᱟᱦᱮᱸᱱᱟ᱾
ᱦᱩᱸ ᱦᱩᱸ ᱦᱩᱸ ᱾
ᱢᱟᱱᱮ, ᱢᱟᱱᱮ ᱜᱷᱟᱨᱚᱡᱽ ᱨᱮ ᱪᱮᱫ ᱠᱚ ᱫᱚᱨᱠᱟᱨᱚᱜᱼᱟ ᱡᱷᱚᱛᱚ ᱜᱮ, ᱢᱟᱱᱮᱼᱼ ᱵᱷᱤᱱᱴᱤ ᱠᱟᱹᱴᱨᱤ ᱠᱷᱚᱱ ᱢᱟᱱᱮ ᱡᱚᱛᱚᱱᱟᱼᱜ, ᱦᱚᱨᱚᱜᱼᱼ ᱵᱟᱸᱫᱮ ᱠᱷᱚᱱ ᱢᱟᱱᱮ ᱥᱚᱱᱟ ᱨᱩᱯᱟᱹ ᱠᱷᱚᱱ ᱡᱷᱚᱛᱚᱱᱟᱜ ᱜᱮᱠᱚ ᱟᱹᱜᱩᱭᱟ᱾
ᱦᱮᱸ ᱦᱮᱸ ᱦᱮᱸ ᱾
ᱩᱸ᱾
ᱮᱸ᱾
ᱟᱵᱚ ᱫᱚ, ᱟᱵᱚᱨᱮᱱ ᱥᱟᱱᱛᱟ ᱥᱩᱥᱟᱹᱨᱤᱭᱟᱹ ᱠᱚᱦᱚᱸ ᱠᱚ ᱦᱤᱡᱩᱜᱼᱟ ᱥᱮ ᱚᱸᱰᱮ᱾ ᱱᱮᱛᱟ ᱠᱚᱣᱟ ᱠᱚ ᱮᱸ᱾ ᱛᱟᱦᱞᱮ ᱱᱚᱣᱟ ᱵᱤᱱ ᱵᱟᱲᱟᱭᱟ ᱥᱮ ᱵᱟᱝ ᱛᱟᱦᱞᱮ ᱚᱸᱰᱮ ᱯᱟᱴᱟ ᱵᱤᱸᱫᱟᱹ ᱡᱟᱦᱟᱸᱼᱼ ᱯᱟᱴᱟ ᱵᱤᱸᱫᱟᱹ ᱥᱮ ᱚᱱᱟ ᱫᱚ ᱥᱤᱞᱫᱟᱹ ᱯᱟᱛᱟ ᱠᱚ ᱢᱮᱛᱟᱜ ᱠᱟᱱᱟ ᱚᱱᱟ ᱫᱚᱼᱼ ᱪᱮᱜ, ᱪᱮᱜ ᱚᱠᱚᱭ ᱚᱠᱚᱭ ᱠᱚ ᱯᱩᱡᱟᱹ ᱟᱭᱟ ᱥᱮ ᱪᱮᱫᱟᱜ ᱠᱚ? ᱚᱸᱰᱮ ᱫᱚ ᱩᱱᱟᱹᱜ ᱦᱚᱲ ᱠᱚ ᱡᱟᱣᱨᱟᱜᱼᱟ ᱪᱮᱜ ᱞᱟᱹᱜᱤᱫ ᱚᱸᱰᱮ ᱪᱮᱜ? ᱦᱚᱛᱮ ᱛᱮ ᱚᱸᱰᱮ, ᱚᱱᱟ ᱫᱚᱠᱚ ᱢᱟᱱᱟᱣ ᱟᱹᱜᱩᱼᱼ ᱫᱟ ᱵᱟᱲᱟᱭᱟ ᱵᱤᱱ?
ᱩᱱᱟᱹᱜ ᱫᱚ ᱵᱟᱞᱤᱧ ᱵᱟᱲᱟᱭᱟ, ᱢᱟᱱᱮ ᱵᱷᱚᱭᱨᱚᱼᱼ ᱞᱟᱹᱭᱟ ᱠᱚ ᱵᱷᱚᱭᱨᱚᱵ ᱠᱚ ᱵᱚᱸᱜᱟ ᱟᱭᱟ, ᱢᱟᱱᱮ ᱵᱷᱚᱭᱨᱚᱵ ᱢᱟᱱᱮ ᱢᱤᱫᱴᱟᱝ ᱵᱚᱸᱜᱟ ᱠᱟᱱᱟᱭ ᱩᱱᱤ ᱦᱚᱸ᱾
ᱦᱮᱸ ᱦᱮᱸ ᱦᱮᱸ ᱚᱱᱟ ᱫᱚ ᱦᱩᱭᱩᱜ ᱠᱟᱱᱟ, ᱚᱸᱰᱮ ᱫᱚ ᱮᱸᱼᱼ ᱚᱸᱰᱮ ᱫᱚ ᱢᱤᱫᱴᱟᱝ ᱵᱷᱳᱭᱨᱳᱵ ᱵᱷᱳᱭᱨᱳᱵ ᱧᱩᱛᱩᱢᱟᱱ ᱵᱚᱸᱜᱟ ᱚᱸᱰᱮ ᱠᱚ ᱵᱚᱸᱜᱟᱭᱟ ᱚᱸᱰᱮ, ᱚᱸᱰᱮ ᱚᱱᱟ ᱫᱤᱱᱨᱮ ᱚᱱᱟ ᱞᱟᱦᱟ ᱫᱤᱱ ᱦᱤᱞᱳᱜ, ᱡᱮᱦᱤᱞᱳᱜ ᱯᱩᱡᱟᱹ ᱦᱩᱭᱩᱜᱼᱟ᱾ ᱯᱟᱴᱟᱵᱤᱫᱟᱹ ᱞᱟᱦᱟ ᱫᱤᱱ ᱦᱤᱞᱳᱜ, ᱛᱚ ᱚᱸᱰᱮ ᱟᱭᱢᱟ ᱦᱚᱲ ᱚᱱᱟ ᱫᱟᱲᱮ ᱠᱚ ᱟᱹᱜᱩ ᱠᱚᱣᱟ ᱡᱟᱭᱦᱳᱠ ᱡᱟᱦᱟᱸᱼᱼ ᱡᱟᱦᱟᱸᱭ ᱡᱟᱦᱟᱸᱛᱤᱱᱟᱹᱜ ᱚᱸᱰᱮ ᱞᱟᱹᱭ ᱦᱚᱴᱚ ᱠᱟᱹᱫᱟᱹᱭ ᱚᱱᱟ ᱠᱚ ᱢᱟᱱᱥᱤᱠᱼᱼ ᱠᱟᱫᱟᱭ ᱩᱱᱤ ᱚᱱᱟᱭ ᱟᱹᱜᱩ ᱦᱚᱴᱚ ᱠᱟᱜᱼᱟ ᱚᱱᱟ ᱧᱩᱛᱩᱢ ᱛᱮᱜᱮᱼᱼ ᱯᱚᱨᱚᱵᱽ ᱫᱚ ᱦᱩᱭᱩᱜᱼᱟ᱾
ᱦᱳᱭ ᱴᱷᱤᱠ ᱟᱨ ᱢᱟᱱᱮᱼᱼ ᱡᱷᱚᱛᱚ ᱞᱮᱠᱟᱱᱟᱜ ᱜᱮᱠᱚ ᱨᱚᱲᱟ ᱥᱮ ᱫᱩᱠ ᱥᱩᱠᱼᱼ
ᱦᱮᱸ ᱦᱮᱸ ᱟᱨ ᱚᱱᱟ ᱫᱚ ᱚᱱᱟ ᱟᱹᱛᱩᱼᱼ ᱦᱮᱸ ᱚᱱᱟ ᱫᱚ ᱦᱮᱸ ᱟᱨ ᱚᱱᱟ ᱫᱚ ᱚᱱᱟ ᱟᱹᱛᱩᱳ ᱦᱚᱲ ᱜᱮᱠᱚᱼᱼ ᱚᱱᱟ ᱫᱚᱠᱚ ᱠᱚᱨᱟᱣ ᱟᱹᱜᱩ ᱠᱟᱫᱟ ᱪᱟᱪᱞᱟᱣ ᱟᱹᱜᱩ ᱠᱟᱫᱟ᱾ ᱥᱟᱶᱛᱮ ᱟᱨ ᱚᱸᱰᱮ ᱛᱚ ᱤᱭᱟᱹ ᱦᱚᱸ ᱡᱟᱛᱨᱟ ᱦᱚᱸ ᱦᱩᱭᱩᱜᱼᱟ ᱡᱟᱛᱨᱟ ᱟᱵᱚᱣᱟᱜ ᱡᱟᱦᱟᱸ᱾
ᱦᱩᱸ
ᱚᱠᱟ ᱨᱮᱱᱟᱜ ᱥᱟᱸᱣ ᱜᱟᱭᱟᱱ ᱠᱚ ᱦᱳᱭ ᱵᱟᱨ ᱴᱷᱮᱱ ᱜᱮ ᱦᱩᱭᱩᱜᱼᱟ ᱵᱟᱨᱭᱟ ᱡᱟᱭᱜᱟ ᱨᱮ ᱦᱩᱭᱩᱜᱼᱟ ᱛᱚᱵᱮ ᱚᱸᱰᱮᱼᱼ ᱢᱮᱱᱮ ᱵᱷᱟᱜᱤ ᱵᱷᱟᱜᱤ ᱡᱟᱛᱨᱟ ᱠᱚᱦᱚᱸ ᱦᱩᱭᱩᱜ ᱜᱮᱭᱟ ᱡᱟᱦᱟᱸ ᱠᱚᱫᱚ ᱧᱮᱞ ᱵᱟᱲᱟ ᱠᱟᱛᱮᱜᱼᱼ ᱦᱮᱸ ᱥᱟᱶᱛᱟ ᱨᱮ ᱥᱟᱶᱛᱟ ᱨᱮᱱᱟᱜ ᱠᱟᱛᱷᱟ ᱠᱚᱜᱮ ᱠᱚ ᱚᱸᱰᱮ ᱠᱚ ᱚᱱᱟ ᱜᱟᱭᱟᱱ ᱛᱟᱞᱟᱛᱮ ᱠᱚ ᱥᱟᱵ ᱨᱟᱠᱟᱵᱼᱼ
ᱦᱮᱸ, ᱦᱮᱸ, ᱦᱮᱸ ᱥᱚᱫᱚᱨ ᱟᱠᱟ᱾
ᱦᱮᱸ ᱦᱮᱸ ᱵᱷᱟᱜᱤ ᱜᱟᱭᱟᱱ ᱠᱟᱱᱟ ᱜᱟᱭᱟᱱ ᱠᱚᱫᱚ ᱦᱩᱭ ᱫᱚᱨᱠᱟᱨ ᱛᱟᱵᱚᱱ ᱟᱵᱚ᱾ ᱠᱚᱣᱟᱜ ᱜᱟᱭᱟᱱ ᱛᱟᱞᱟ ᱛᱮᱜᱮ ᱦᱟᱸᱜ ᱟᱭᱢᱟ ᱞᱮᱠᱟᱱᱼᱼ ᱥᱟᱸᱫᱮᱥ ᱥᱮ ᱟᱭᱢᱟ ᱞᱮᱠᱟᱱ ᱡᱤᱱᱤᱥ ᱵᱚᱱᱼᱼ ᱟᱵᱚᱣᱟᱜ ᱥᱚᱢᱟᱡ ᱨᱮ ᱪᱮᱫ ᱞᱮᱠᱟ ᱛᱮ ᱪᱮᱫ ᱠᱚ ᱦᱩᱭᱩᱜ ᱠᱟᱱᱟ ᱚᱱᱟ ᱠᱚ ᱵᱟᱲᱟᱭ ᱛᱤᱭᱳᱟᱹᱜ ᱫᱟᱲᱮ ᱟᱵᱚᱱ ᱥᱮ ᱟᱵᱚᱨᱮᱱ ᱢᱟᱹᱭ ᱵᱟᱵᱩᱼᱼ ᱛᱚᱠᱚ ᱦᱚᱸ ᱵᱟᱲᱟᱭᱟ ᱛᱤᱭᱜ ᱟᱠᱚ
ᱦᱮᱸ ᱦᱮᱸ ᱢᱟᱱᱮ ᱥᱟᱶᱛᱟᱲ ᱪᱮᱫᱠᱚ ᱪᱤᱠᱟᱹᱭᱮᱫ ᱠᱟᱱᱟᱼᱼ ᱛᱟᱨᱮ ᱢᱟ ᱢᱟᱱᱮ ᱚᱱᱟ ᱠᱚ ᱟᱨᱠᱤ ᱦᱳᱸᱥᱮ ᱵᱟᱝ?
ᱦᱮᱸ ᱦᱮᱸ ᱦᱮᱸ ᱦᱮᱸ ᱛᱟᱦᱚᱞᱮ ᱡᱟᱛᱨᱟ ᱠᱚᱫᱚ ᱧᱮᱞ ᱵᱟᱲᱟ ᱦᱩᱭ ᱠᱟᱱᱟ ᱥᱮ ᱵᱟᱝ?
ᱦᱳᱭ ᱢᱤᱫ ᱫᱷᱟᱣ ᱫᱚᱤᱧ ᱧᱮᱞ ᱞᱮᱫᱼᱟ᱾
ᱚ ᱟᱹᱞᱤᱧ ᱦᱚᱞᱤᱧ ᱧᱮᱞ ᱵᱟᱲᱟ ᱟᱠᱟᱫ ᱜᱮᱭᱟ ᱡᱟᱛᱨᱟ ᱠᱚᱫᱟ ᱧᱮᱞ ᱨᱮ ᱟᱹᱰᱤᱼᱼ ᱵᱷᱟᱜᱮ ᱵᱩᱡᱷᱟᱹᱜᱼᱟ ᱚᱱᱟ ᱟᱵᱚᱣᱟᱜ ᱥᱟᱶᱛᱟᱼᱼ ᱥᱚᱢᱟᱡᱽ ᱱᱤᱭ ᱜᱮ ᱡᱟᱛᱨᱟ ᱦᱩᱭᱩᱜᱼᱟ ᱛᱚ ᱛᱚ ᱚᱸᱱᱮ ᱜᱟᱭᱟᱱ ᱢᱟᱜ ᱵᱷᱟᱜᱤ ᱜᱮ ᱵᱩᱡᱷᱟᱹᱜᱼᱟ᱾
ᱦᱮᱸ
ᱮᱸ ᱦᱳᱭ ᱦᱳᱭ
ᱦᱩᱸ
ᱛᱟᱨᱯᱚᱨᱮ ᱛᱟᱦᱞᱮ ᱟᱯᱮ ᱥᱮᱫ ᱠᱷᱚᱱ ᱫᱚ ᱥᱟᱺᱜᱤᱧ ᱧᱚᱜ ᱜᱮᱭᱟ ᱦᱮᱸ ᱵᱟᱝ?
ᱦᱚᱸ ᱫᱚᱢᱮ ᱫᱚᱵᱟᱝ ᱥᱟᱹᱜᱤᱧᱟ ᱟᱨᱠᱤ ᱢᱟᱱᱮ ᱥᱟᱺᱜᱤᱧ ᱫᱚ ᱥᱟᱹᱜᱤᱧ ᱜᱮᱭᱟ᱾
ᱟᱞᱮ ᱟᱞᱮ ᱫᱚ ᱟᱞᱮ ᱫᱚᱞᱮ ᱥᱟᱺᱜᱤᱧ ᱧᱚᱜ ᱜᱮᱭᱟ᱾ ᱰᱷᱮᱨ ᱧᱚᱜ ᱜᱮ᱾
ᱚ ᱦᱳᱭ ᱛᱚ
ᱦᱳᱭ ᱟᱨ ᱟᱹᱰᱤ ᱨᱟᱹᱥᱠᱟᱹ ᱵᱩᱡᱷᱟᱹᱜ-ᱟ ᱚᱱᱟᱛᱮ ᱪᱟᱞᱟᱣ ᱵᱟᱲᱟ ᱦᱩᱭᱩᱜ ᱜᱮᱭᱟ ᱵᱷᱟᱜᱤ ᱜᱮ ᱟᱨ ᱜᱟᱛᱮ ᱠᱚ ᱥᱟᱞᱟᱜ ᱪᱟᱞᱟᱜ ᱦᱩᱭᱩᱜ-ᱟ ᱛᱚ ᱢᱤᱫᱴᱟᱱ ᱫᱟᱬᱟᱱ ᱚᱱᱟ ᱡᱟᱭᱜᱟ ᱦᱚᱸ ᱢᱤᱫᱴᱟᱝ ᱠᱟᱱᱟ ᱚᱸᱰᱮ ᱧᱮᱞᱟᱢ ᱟᱹᱰᱤ ᱠᱤᱪᱷᱩ ᱦᱟᱛᱟᱣ ᱫᱟᱲᱮᱭᱟᱜ-ᱟᱢ ᱯᱟᱲᱦᱟᱜ ᱵᱟᱲᱟ ᱚᱞᱚᱜ ᱯᱟᱲᱦᱟᱣ ᱨᱮᱱᱟᱜ ᱯᱚᱛᱚᱵ ᱠᱚ ᱥᱟᱶᱛᱮ ᱛᱤᱨᱭᱳ ᱵᱟᱱᱟᱢ ᱨᱟᱹᱥᱠᱟᱹ ᱦᱮᱸ ᱦᱮᱸ ᱦᱮᱸ ᱚᱱᱟ ᱠᱚ ᱠᱷᱟᱹᱛᱤᱨ ᱛᱮ ᱪᱟᱞᱟᱣ ᱵᱟᱲᱟ ᱦᱩᱭᱩᱜ ᱠᱟᱱ ᱜᱮᱭᱟ᱾ ᱦᱮᱸ
ᱦᱳᱭ ᱚᱱᱠᱟ ᱜᱮ ᱪᱟᱞᱟᱣ ᱫᱚᱨᱠᱟᱨ ᱦᱮᱸ ᱵᱟᱝ
ᱦᱩ ᱯᱟᱛᱷᱟᱢ ᱠᱚᱵᱤᱱ ᱦᱟᱛᱟᱣ ᱠᱟᱜ-ᱟ ᱥᱮ ᱵᱟᱝ?
ᱦᱮᱸ ᱯᱟᱛᱷᱟᱢ ᱠᱚᱫᱚ ᱦᱟᱛᱟᱣ ᱵᱟᱲᱟ ᱦᱩᱭ ᱠᱟᱱ ᱜᱮᱭᱟ ᱦᱮᱸ ᱯᱟᱛᱷᱟᱢ ᱠᱚ ᱛᱟᱯ ᱮ ᱚᱞ ᱚᱞᱪᱤᱠᱤ